ᱜᱚᱝᱠᱮ ᱟᱨ ᱚᱱᱮ ᱟᱱᱟᱡ ᱪᱟᱥ ᱠᱚ ᱟᱨ ᱪᱮᱫᱞᱮᱠᱟ ᱦᱩᱭᱩᱜᱼᱟ ᱥᱮ ᱵᱟᱝ ᱜᱮ ᱟᱯᱮ ᱥᱮᱱ ᱨᱮ?
ᱵᱟᱝ ᱜᱚᱝᱠᱟᱮ ᱟᱞᱮᱥᱮᱫ ᱫᱚ ᱟᱱᱟᱡ ᱪᱟᱥ ᱫᱚ ᱵᱟᱝ ᱦᱩᱭᱩᱜᱼᱟ, ᱢᱚᱴᱟᱢᱩᱴᱤ ᱦᱳᱲᱳ ᱜᱮ ᱵᱟᱨ ᱫᱷᱟᱣ ᱠᱚ, ᱵᱟᱨ ᱫᱷᱟᱣ ᱞᱮ ᱪᱟᱥᱟ ᱥᱮᱨᱢᱟᱨ ᱨᱮ᱾ ᱟᱫᱚ ᱟᱯᱮ ᱟᱯᱮᱥᱮᱫ ᱟᱯᱮᱥᱮᱫ ᱫᱚ ᱚᱠᱟᱞᱮᱠᱟ ᱢᱟᱱᱮ ᱵᱟᱨ ᱫᱷᱟᱣ ᱯᱮ ᱪᱟᱥᱟ ᱥᱮ ᱢᱤᱫ ᱫᱷᱟᱣ ᱜᱮ?
ᱟᱞᱮ ᱱᱚᱱᱛᱮ ᱨᱮᱦᱚᱸ ᱢᱟᱱᱮ ᱵᱟᱨ ᱫᱷᱟᱣ ᱦᱚᱸᱠᱚ ᱪᱟᱥ ᱜᱮᱭᱟ ᱠᱚ ᱢᱟᱱᱮ ᱡᱮᱢᱚᱱ ᱜᱟᱹᱦᱤᱨ ᱵᱟᱹᱫᱽ ᱠᱚᱫᱚ ᱵᱟᱨᱫᱷᱟᱣ ᱪᱟᱥᱮᱫᱼᱟ ᱠᱚ ᱟᱨ ᱱᱚᱜᱼᱚᱭ ᱜᱷᱩᱴᱩ-ᱜᱷᱩᱴᱩ ᱵᱟᱨᱮ ᱫᱚ ᱦᱟᱸᱜ ᱟᱱᱟᱡ ᱪᱟᱥ ᱮᱫᱟ ᱱᱚᱜ-ᱚᱭ ᱡᱟᱜᱮ ᱟᱱᱟᱡᱽ ᱠᱚ ᱢᱮᱱᱟᱜ ᱟᱠᱟᱜ ᱜᱷᱟᱸᱝᱨᱟ ᱠᱚ ᱦᱩᱭᱮᱱ ᱵᱷᱩᱰᱤ ᱠᱚ ᱦᱩᱭᱮᱱ ᱟᱨ ᱵᱮᱸᱜᱟᱲ ᱠᱚ ᱦᱩᱭᱮᱱ ᱡᱟᱜᱮ ᱟᱱᱟᱡᱽ ᱢᱮᱱᱟᱜ ᱟᱠᱟᱜ ᱦᱟᱸᱜ ᱡᱷᱚᱛᱚ ᱪᱟᱥ ᱜᱮᱭᱟ ᱠᱚ ᱟᱫᱷᱟᱱ ᱫᱚ ᱢᱟᱱᱮ ᱟᱹᱠᱷᱨᱤᱧ ᱫᱤᱭᱮ ᱠᱚ ᱪᱟᱥ ᱟᱠᱚ ᱟᱫᱷᱟᱱ ᱫᱚ ᱡᱟᱦᱟᱸᱭ ᱠᱚᱣᱟᱜ ᱵᱟᱲᱜᱮ ᱠᱚᱨᱮ ᱦᱚᱸ ᱠᱚ ᱪᱟᱥ ᱠᱟᱜ-ᱟ ᱠᱚ ᱩᱱᱠᱩ ᱫᱚ ᱚᱲᱟᱜ ᱡᱚᱢ ᱵᱟᱠᱷᱨᱟ᱾
ᱟᱪᱪᱷᱟ᱾ ᱟᱫᱚ ᱟᱠᱷᱨᱤᱧ ᱟᱠᱷᱨᱤᱧ ᱱᱤᱭᱮ ᱫᱚ ᱪᱮᱫ ᱠᱚᱠᱚ ᱪᱟᱥ ᱵᱟᱲᱟᱭ ᱛᱮ?
ᱟᱹᱠᱷᱨᱤᱧ ᱱᱤᱭᱟᱹ ᱫᱚ ᱱᱚᱜ-ᱚ ᱱᱤᱛᱳᱜ ᱦᱟᱸᱜ ᱜᱷᱟᱸᱜᱽᱨᱟ ᱱᱤᱛᱳᱜ ᱢᱟ ᱜᱷᱟᱸᱜᱽᱨᱟ ᱠᱚ ᱪᱟᱥ ᱟᱠᱟᱫᱟ, ᱜᱷᱟᱸᱜᱽᱨᱟ ᱨᱮᱭᱟᱜ ᱥᱤᱡᱤᱱ ᱠᱟᱱᱟ ᱦᱟᱸᱜ ᱱᱤᱛᱳᱜ ᱢᱟ ᱜᱷᱟᱸᱜᱽᱨᱟ, ᱵᱷᱩᱰᱤ ᱱᱤᱭᱟᱹ ᱠᱚᱜᱮ ᱦᱟᱸᱜ ᱟᱨ ᱯᱚᱴᱚᱞ ᱠᱚ ᱟᱨ ᱵᱮᱸᱜᱟᱲ ᱢᱟ ᱢᱮᱱᱟᱜ ᱟᱠᱟᱜ ᱜᱮᱭᱟ ᱵᱚᱨᱚ ᱢᱟᱥ ᱚᱱᱟ ᱢᱟᱦᱟᱸᱜ
ᱟᱫᱚ ᱟᱯ, ᱢᱟᱱᱮ ᱟᱯᱮ ᱡᱟᱦᱟᱸᱱᱟᱜ ᱠᱚᱯᱮ ᱪᱟᱥ ᱠᱟᱫᱟ ᱥᱚᱵᱽᱡᱤ?
ᱦᱮᱸ ᱟᱞᱮ ᱪᱟᱥ ᱠᱟᱜ ᱞᱮ ᱱᱚᱜ-ᱚᱭ ᱜᱷᱟᱸᱜᱽᱨᱟ ᱞᱮ ᱪᱟᱥ ᱠᱟᱫᱟ ᱛᱟᱯᱚᱨᱮ ᱮᱭᱻ ᱪᱟᱥ ᱵᱚᱞᱛᱮ ᱥᱟᱹᱨᱩ ᱠᱚᱞᱮ ᱪᱟᱥ ᱟᱠᱟᱫᱟ ᱥᱟᱹᱨᱩ ᱟᱨ ᱟᱲᱟᱜ ᱢᱮᱱᱟᱜ ᱟᱠᱟᱫᱟ ᱦᱟᱸᱜ ᱠᱚᱸᱰᱷᱟ ᱟᱲᱟᱜ ᱠᱚ ᱦᱚᱛᱚᱫ ᱟᱲᱟᱜ ᱠᱚ ᱤᱱᱟᱹ ᱠᱚᱜᱮ ᱜᱮᱞᱮ ᱪᱟᱥ ᱵᱟᱲᱟ ᱟᱠᱟᱫᱟ, ᱟᱫᱚ ᱟᱞᱮ ᱫᱚ ᱦᱟᱸᱜ ᱢᱟᱱᱮ ᱚᱱᱠᱟ ᱟᱠᱷᱨᱤᱧ ᱯᱟᱹᱭᱠᱟᱹᱨᱤ ᱦᱤᱥᱟᱹᱵ ᱫᱚ ᱵᱟᱝᱟ ᱟᱞᱮ ᱫᱚ ᱚᱲᱟᱜ ᱵᱟᱠᱷᱨᱟᱜ ᱜᱮ ᱡᱚᱢ ᱵᱟᱠᱷ ᱠᱷᱨᱟ ᱜᱮᱞᱮ ᱪᱟᱥ ᱠᱟᱣᱱᱟ ᱦᱟᱸᱜ ᱟᱫᱚ ᱰᱮᱞᱤ ᱦᱚᱸ ᱦᱟᱴ ᱨᱮ ᱛᱤᱱᱟᱹᱜ ᱮᱢ ᱦᱟᱛᱟᱣ ᱠᱟᱛᱮᱢ ᱡᱚᱢᱟ ᱯᱩᱭᱥᱟᱹ ᱠᱚᱦᱚᱸ ᱫᱚᱨᱠᱟᱨᱚᱜ-ᱟ ᱦᱟᱛᱟᱣ ᱞᱮᱱᱠᱷᱟᱱ ᱟᱫᱚ ᱨᱚᱦᱚᱭ ᱠᱟᱜ ᱠᱷᱟᱱ ᱫᱚ ᱚᱲᱟᱜ ᱨᱮᱭᱟᱜ ᱮᱢ ᱡᱚᱢ ᱫᱟᱲᱮᱭᱟᱜ-ᱟ᱾
ᱦᱚᱸ ᱦᱚᱸ ᱦᱮᱸ ᱱᱤᱛᱚᱜ ᱢᱟᱛᱚ ᱟᱱᱟᱡ ᱠᱚᱨᱮ ᱟᱱᱟᱡ ᱯᱟᱹᱛᱤ ᱠᱚᱨᱮᱱᱟᱜ ᱦᱚᱸ ᱫᱟᱢ ᱟᱹᱰᱤ ᱡᱟᱹᱥᱛᱤ ᱟᱠᱟᱱᱟ᱾ ᱦᱮᱸ ᱟᱫᱚ ᱚᱱᱟ ᱜᱷᱟᱸᱜᱽᱨᱟ ᱯᱮ ᱪᱟᱥ ᱮᱫᱟ ᱟᱫᱚ ᱚᱱᱟ ᱫᱚ ᱚᱠᱟ ᱞᱮᱠᱟ ᱠᱟᱛᱮ ᱯᱮ ᱪᱟᱥᱟ ᱚᱱᱟ ᱫᱚ ᱚᱱᱟ ᱯᱚᱫᱽᱫᱷᱚᱛᱤ ᱨᱮᱭᱟᱜ ᱪᱮᱫ ᱞᱮᱠᱟ?
ᱜᱷᱟᱸᱝᱜᱽᱨᱟ ᱫᱚ ᱱᱚ-ᱚᱭ ᱱᱚᱜ-ᱚᱭ ᱦᱟᱸᱜ ᱥᱤ ᱠᱮᱜ-ᱟ ᱵᱤᱱ ᱥᱤ ᱠᱤᱭᱟ ᱟᱵᱤᱱ ᱱᱚᱜ-ᱚᱭ ᱜᱟᱰᱤ ᱛᱮᱵᱤᱱ ᱥᱤ ᱚᱪᱚ ᱠᱮᱫᱟ ᱢᱟᱱᱮ ᱰᱟᱝᱽᱨᱟ ᱛᱮᱦᱚᱸ ᱥᱤ ᱞᱮᱦᱚᱸ ᱜᱟᱱᱚᱜ ᱜᱮᱭᱟ ᱟᱫᱚ ᱜᱟᱰᱤ ᱛᱚᱜᱮ ᱵᱷᱟᱹᱜᱤᱜ-ᱟ ᱢᱟᱱᱮ ᱦᱟᱥᱟ ᱴᱟᱜ ᱯᱩᱨᱟᱹ ᱜᱮᱡᱮᱨ ᱩᱛᱟᱹᱨᱚᱜ-ᱟ, ᱟᱨ ᱦᱟᱥᱟ ᱜᱮᱡᱮᱨ ᱞᱮᱱᱠᱷᱟᱱ ᱟᱫᱚ ᱤᱱᱟᱹ ᱯᱚᱨᱮ
ᱦᱮᱸ
ᱮ ᱱᱟᱦᱮᱞ ᱛᱮᱵᱤᱱ ᱜᱟᱨ ᱠᱮᱫᱟ ᱥᱤ ᱜᱟᱨ
ᱦᱮᱸ ᱦᱮᱸ
ᱱᱟᱦᱮᱞ ᱛᱮᱵᱤᱱ ᱜᱚᱦᱚᱲ ᱠᱮᱫᱟ ᱟᱫᱚ ᱡᱟᱝ ᱵᱤᱱ ᱮᱨ ᱤᱫᱤ ᱠᱮᱜ-ᱟ ᱢᱟᱱᱮ ᱤᱱᱠᱟᱹ ᱯᱷᱟᱨᱟᱠ ᱯᱷᱟᱨᱟᱠ ᱧᱚᱜ ᱚᱱᱟ ᱢᱟ ᱱᱟᱹᱲᱤᱜ ᱟᱛᱚ ᱢᱟᱱᱮ ᱤᱭᱟᱹ ᱮᱢ ᱦᱩᱭᱳᱜ ᱠᱚ ᱦᱟᱸᱜ ᱰᱩᱨ ᱡᱟᱦᱟᱸ ᱰᱩᱨ ᱛᱮ ᱵᱟᱵᱮᱨ ᱛᱮ ᱦᱟᱸᱜ ᱤᱭᱟᱹ ᱦᱩᱭᱩᱜ-ᱟ᱾ ᱛᱟᱱᱟ ᱦᱩᱭᱩᱜ-ᱟ ᱢᱟᱱᱮ ᱱᱟᱲᱤᱜ ᱟᱛᱚ᱾
ᱦᱮᱸ ᱦᱮᱸ
ᱚᱱᱠᱟ ᱦᱤᱥᱟᱹᱵ ᱧᱮᱞ ᱠᱟᱛᱮᱫ ᱡᱮᱢᱚᱱ ᱡᱟᱹᱥᱛᱤ ᱦᱚᱸ ᱵᱟᱝ ᱥᱩᱨᱩᱜ ᱢᱟ ᱟᱨ ᱡᱟᱹᱥᱛᱤ ᱦᱚᱸ ᱵᱟᱝ ᱯᱷᱟᱨᱟᱠᱚᱜ ᱢᱟ, ᱟᱫᱚ ᱚᱱᱠᱟᱜᱮ ᱡᱮᱢᱚᱱ ᱟᱨ ᱛᱟᱞᱟ ᱱᱚᱜ-ᱚᱭ ᱢᱤᱫᱴᱟᱝ ᱜᱟᱨ ᱵᱤᱱ ᱜᱚᱦᱚᱲ ᱠᱮᱜ-ᱟ ᱤᱱᱟᱹ ᱯᱚᱨᱮ ᱟ ᱠᱟᱹᱴᱤᱡ ᱯᱷᱟᱨᱟᱠ ᱧᱚᱜ ᱨᱮ ᱢᱟᱱᱮ ᱢᱤᱫ ᱢᱚᱠᱟ ᱯᱷᱟᱨᱟᱠ ᱨᱮ ᱟᱨ ᱢᱤᱜᱴᱟᱝ ᱜᱟᱨᱵᱧ ᱵᱟᱨ ᱠᱮᱜᱼᱟ ᱡᱮᱢᱚᱱ ᱛᱟᱞᱟᱛᱮ ᱟᱵᱤ ᱫᱚ ᱵᱤᱱ ᱵᱚᱞᱚ ᱫᱟᱲᱮᱭᱟᱜ ᱢᱟ ᱡᱮᱢᱚᱱ ᱜᱚᱫ ᱠᱚ ᱜᱟᱱᱚᱜ ᱢᱟ ᱟᱨᱠᱤ᱾
ᱦᱮᱸ ᱦᱮᱸᱟᱨ ᱟᱨ ᱜᱚᱝᱠᱮ ᱞᱟᱹᱭᱮᱜᱼᱟ ᱞᱤᱧ
ᱦᱮᱸ᱾
ᱢᱟᱱᱮ ᱡᱩᱫᱤ ᱥᱳᱩᱨ ᱥᱳᱩᱨ ᱠᱟᱹᱴᱤᱡ ᱡᱩᱫᱤ ᱨᱚᱦᱚᱭ ᱦᱩᱭᱩᱜᱼᱟ᱾ ᱛᱟᱦᱚᱞᱮ ᱠᱤ ᱡᱟᱦᱟᱱᱟᱜ ᱚᱥᱩᱵᱤᱫᱟ ᱦᱩᱭᱩᱜᱼᱟ᱾
ᱥᱩᱨ ᱥᱩᱨ ᱨᱚᱦᱚᱭ ᱫᱚ ᱵᱟᱝ ᱚᱥᱩᱵᱤᱫᱟᱜ ᱚᱥᱩᱵᱤᱫᱟ ᱫᱚ ᱟᱫᱚ ᱫᱚᱢᱮ ᱱᱟᱹᱲᱤᱜᱼᱟ ᱛᱚ᱾ ᱟᱹᱰᱤ ᱜᱟᱱ ᱡᱚᱜ ᱠᱚᱦᱚᱸ ᱢᱟᱱᱮ ᱵᱟᱝ ᱧᱮᱞ ᱧᱟᱢᱚᱜ ᱜᱮᱭᱟ ᱫᱚᱢᱮ ᱞᱟᱴᱟ ᱞᱮᱱᱠᱷᱟᱱ ᱢᱟᱱᱮ ᱚᱱᱟ ᱫᱚ ᱯᱷᱟᱨᱟᱠ ᱯᱷᱟᱨᱟᱠ ᱜᱮ ᱵᱷᱟᱜᱮᱤᱭᱟ᱾
ᱵᱷᱟᱜᱮ᱾
ᱱᱟᱹᱲᱤ ᱠᱚ ᱵᱮᱥ ᱧᱚᱜᱮ ᱥᱟᱵᱟᱼᱟ᱾ ᱟᱨ ᱢᱤᱷᱴᱷᱮᱱ ᱱᱤᱡᱮ ᱞᱮᱱᱠᱷᱟᱱ ᱫᱚᱤᱡ ᱱᱟᱹᱲᱤ ᱠᱚᱦᱚᱸ ᱵᱟᱭ ᱥᱟᱵ ᱫᱟᱲᱮᱭᱟᱜᱼᱟ᱾
ᱦᱮᱸ᱾ ᱚᱱᱠᱟᱜᱮ ᱦᱮᱸ ᱞᱟᱹᱭ ᱵᱤᱱ
ᱟᱫᱚ ᱡᱚ ᱠᱚᱦᱚᱸ ᱠᱚᱢᱚᱜᱼᱟ᱾ ᱥᱩᱨ ᱥᱩᱨ ᱫᱚ ᱦᱟᱸᱜ, ᱟᱨ ᱥᱟᱺᱜᱤᱧ ᱥᱟᱺᱜᱤᱧ ᱠᱷᱟᱱ ᱵᱮᱥ ᱢᱟᱱᱮ ᱱᱟᱹᱲᱤ ᱨᱟᱠᱟᱵ ᱫᱟᱲᱮᱭᱟᱜ ᱟᱭ ᱡᱮᱢᱚᱱ ᱟᱡ ᱡᱟᱭᱜᱟ ᱴᱩᱠᱩᱡ ᱧᱟᱢ ᱢᱟᱭ ᱚᱱᱮ ᱚᱝᱠᱟ᱾
ᱦᱮᱸ᱾ ᱟᱻ ᱥᱟᱹᱨᱩ ᱠᱚᱫᱚ ᱛᱤᱱᱟᱹᱜ ᱯᱮ ᱨᱚᱦᱚᱭ ᱠᱟᱫᱟ᱾
ᱥᱟᱹᱨᱩ ᱠᱚᱫᱚ ᱦᱟᱸᱜ ᱵᱟᱲᱜᱮ ᱫᱷᱟᱨᱮ ᱠᱟᱜ ᱚᱲᱟᱜ ᱯᱟᱹᱪᱷᱞᱟᱹ ᱨᱮ ᱟᱫᱚ ᱚᱱᱟ ᱫᱚ ᱡᱟᱹᱥᱛᱤ ᱢᱟᱨᱟᱝ ᱫᱚ ᱵᱟᱞᱮ ᱨᱚᱦᱚᱭ ᱠᱟᱜᱼᱟ᱾ ᱚᱱᱟ ᱦᱚᱸ ᱡᱚᱢ ᱵᱟᱠᱷᱨᱟ ᱜᱮ᱾ ᱱᱚᱜᱼᱚᱭ ᱡᱮᱦᱟᱜ ᱜᱚᱝᱜᱷᱟ ᱥᱩᱠᱟᱹ ᱠᱚ ᱦᱩᱭᱮᱱ ᱥᱩᱠᱟᱹ ᱠᱚ ᱥᱟᱞᱟᱜ ᱵᱷᱟᱜᱤ ᱡᱩᱛᱩᱜᱼᱟ᱾
ᱦᱮᱸ᱾
ᱟᱨ ᱡᱩᱫᱤ ᱡᱟᱦᱟᱸ ᱛᱤᱥᱚᱜ ᱡᱤᱞ ᱠᱚ ᱡᱚᱢ ᱥᱟᱱᱟ ᱢᱮᱭᱟ ᱛᱟᱦᱚᱞᱮ ᱥᱟᱨᱩ ᱥᱟᱞᱟᱜ ᱡᱤᱞᱠᱚ ᱫᱚᱢᱮ ᱡᱩᱛᱩᱜᱼᱟ᱾ ᱡᱚᱢ ᱠᱟᱜ ᱜᱮᱭᱟᱵᱤᱱ ᱥᱮ ᱵᱟᱝ ᱦᱟᱸᱜ᱾ ᱟᱹᱰᱤ ᱡᱩᱛᱩᱜᱼᱟ᱾ ᱥᱟᱹᱨᱩ ᱠᱚ᱾
ᱦᱮᱸ ᱡᱚᱢ ᱠᱟᱜ ᱜᱮᱭᱟᱞᱤᱧ ᱟᱫᱚ ᱟᱹᱞᱩ ᱥᱟᱞᱟᱜ ᱢᱟᱛᱚ ᱦᱟᱜ ᱫᱤᱱᱜᱮ ᱡᱚᱢ ᱦᱩᱭᱩᱜ ᱠᱟᱱᱟ᱾ ᱟᱫᱚ ᱥᱟᱹᱨᱩ ᱥᱟᱞᱟᱜ ᱢᱤᱥ ᱢᱤᱫᱤᱱ ᱵᱟᱨ ᱥᱤᱧ ᱡᱩᱫᱤ ᱚᱱᱠᱟ ᱩᱛᱩ ᱦᱩᱭᱩᱜᱼᱟ᱾ ᱟᱹᱰᱤ ᱵᱷᱟᱹᱜᱤ ᱜᱮ ᱥᱮᱵᱤᱞ ᱵᱩᱡᱷᱟᱹᱜᱼᱟ᱾
ᱟᱹᱰᱤ ᱥᱤᱵᱤᱞ ᱵᱩᱡᱷᱟᱹᱜᱼᱟ᱾ ᱢᱟᱱᱮ ᱟᱹᱰᱤ ᱪᱚᱨᱚᱠ ᱤᱭᱟᱹᱜᱼᱟ ᱟᱨ ᱥᱚᱲᱚᱢᱚᱜᱼᱟ᱾ ᱩᱛᱩ᱾
ᱦᱮᱸ ᱟᱨ ᱨᱟᱥᱮ ᱠᱚᱦᱚᱸ ᱩᱱᱟᱜ ᱚᱝᱠᱟ ᱫᱚ ᱢᱟᱱᱮ ᱮᱢᱱᱤ ᱡᱟᱦᱟᱸ ᱟᱹᱞᱩ ᱥᱟᱞᱟᱜ ᱤᱭᱟᱹ ᱞᱮᱠᱷᱟᱱ ᱦᱮᱸ ᱯᱟᱛᱞᱟ ᱯᱟᱛᱞᱟ ᱨᱟᱥᱮ ᱛᱟᱦᱮᱱᱟ ᱚᱱᱠᱟ ᱫᱚ ᱵᱟᱝ ᱫᱟᱹᱨᱭᱟᱹ ᱧᱚᱜᱚᱜᱼᱟ᱾ ᱠᱟᱹᱴᱤᱡ ᱨᱟᱥᱮ ᱦᱚᱸ᱾
ᱟᱹᱰᱤ ᱪᱚᱨᱚᱠ ᱵᱩᱡᱷᱟᱹᱜᱼᱟ᱾ ᱨᱟᱥᱮ ᱦᱚᱸ ᱨᱟᱥᱮ ᱦᱚᱸ ᱡᱚᱢᱛᱮ ᱥᱤᱵᱤᱞ᱾ ᱵᱩᱡᱷᱟᱹᱣ ᱟᱨ ᱡᱤᱞ ᱦᱚᱸ ᱟᱹᱰᱤ ᱪᱚᱨᱚᱠ ᱥᱚᱲᱚᱢᱚᱜᱼᱟ᱾
ᱦᱩᱸ᱾
ᱟᱫᱚ ᱟᱹᱵᱤᱱ ᱧᱮᱞ ᱵᱤᱱ ᱮᱠᱷᱮᱱ ᱥᱟᱨᱩ ᱡᱚᱢᱛᱮ ᱛᱤᱱᱟᱹᱜ ᱥᱤᱵᱤᱞ ᱵᱟᱝ ᱵᱩᱡᱷᱟᱹᱜᱼᱟ᱾ ᱡᱤᱞ ᱥᱟᱞᱟᱜ ᱡᱚᱢ ᱵᱤᱱ ᱥᱟᱹᱨᱩ ᱜᱮᱵᱤᱱ ᱯᱟᱱᱡᱟᱭᱟ ᱢᱟᱱᱮ ᱡᱤᱞ ᱩᱱᱟᱹᱜ ᱵᱟᱹᱵᱤᱱ ᱯᱟᱸᱡᱟᱭᱟ᱾
ᱦᱮᱸ ᱦᱮᱸ᱾
ᱮᱻᱥᱟᱹᱨᱩ ᱠᱚᱫᱚ ᱟᱯ ᱟᱯᱮ ᱚᱱᱛᱮ ᱨᱮ ᱪᱟᱥ ᱵᱟᱲᱟᱭ ᱜᱮᱭᱟ ᱠᱚ ᱥᱮ ᱵᱟᱝᱜᱮ!
ᱦᱮᱸ ᱱᱚᱛᱮ ᱨᱮᱛᱚ ᱪᱟᱥ ᱟᱞᱮ ᱩᱸᱸ ᱟᱞᱮ ᱜᱮᱞᱮ ᱪᱟᱥ ᱢᱚᱴᱟᱢᱩᱴᱤ ᱚᱱᱠᱟ ᱚᱲᱟᱜ ᱡᱚᱢ ᱞᱮᱠᱟ ᱫᱚᱞᱮ ᱨᱚᱦᱚᱭ ᱟᱠᱟᱫ ᱜᱮᱭᱟ ᱱᱟᱜ᱾
ᱟᱪᱪᱷᱟ,
ᱟᱫᱚ ᱚᱱᱟ ᱠᱚᱜᱮ ᱢᱚᱴᱟᱢᱩᱴᱤ ᱚᱱᱠᱟ ᱡᱚᱢ ᱵᱟᱲᱟ ᱦᱩᱭᱩᱜ-ᱟ ᱱᱤᱛᱚᱜ ᱫᱚ᱾ ᱨᱚᱦᱚᱭ ᱠᱟᱫᱟᱞᱮ ᱟᱨ ᱠᱤᱪᱷᱩ ᱫᱚᱞᱮ ᱫᱚᱦᱚ ᱠᱟᱫᱟ ᱚᱱᱟ ᱜᱮ᱾ ᱟᱞᱩ ᱥᱟᱞᱟᱜ ᱫᱚ ᱡᱮᱹᱞ ᱫᱚ ᱪᱮᱫ ᱠᱟᱢ ᱡᱚᱢᱟ ᱱᱟᱦᱟᱜ ᱫᱤᱱ ᱢᱟᱱᱮ ᱢᱟᱡᱷᱮ ᱢᱚᱫᱽ- ᱫᱷᱮ ᱜᱮ ᱚᱱᱠᱟ ᱟᱹᱞᱩ ᱥᱟᱞᱟᱜ ᱜᱮ ᱡᱚᱢ ᱦᱩᱭᱩᱜ-ᱟ᱾ ᱛᱟᱨᱯᱚᱨᱮ ᱢᱤᱫ ᱫᱤᱱ ᱵᱟᱨᱥᱤ ᱚᱱᱠᱟ ᱥᱟᱹᱨᱩ ᱥᱟᱞᱟᱜ ᱟᱫᱚ ᱥᱮᱹᱵᱮᱹᱞ ᱜᱮ ᱵᱩᱡᱷᱟᱹᱜ-ᱟ ᱟᱹᱰᱤ ᱢᱚᱡᱽ ᱜᱮ ᱵᱩᱡᱷᱟᱹᱜ-ᱟ᱾
ᱟᱫᱚ ᱥᱟᱹᱨᱩ ᱫᱚ ᱦᱟᱸᱜ ᱢᱟᱱᱮ ᱥᱤᱡᱤᱱ ᱨᱮ ᱡᱚᱢ ᱫᱚ ᱵᱷᱟᱹᱜᱤᱭᱟ ᱟᱹᱰᱤ ᱵᱷᱟᱹᱜᱤᱭᱟ᱾
ᱦᱮᱸ ᱦᱮᱸ ᱦᱩᱸ
ᱧᱟᱢ ᱫᱚ ᱧᱟᱢᱚᱜ ᱜᱮᱭᱟ ᱱᱚᱣᱟ ᱦᱚᱸ ᱥᱟᱹᱨᱩ ᱠᱚᱦᱚᱸ᱾ ᱟᱫᱚ
ᱦᱮᱸ,
ᱱᱮᱛᱟᱨ ᱫᱤᱱ ᱪᱟᱥ ᱠᱟᱜ ᱠᱷᱟᱱ ᱫᱚ ᱪᱟᱥ ᱠᱟᱛᱮᱜ ᱡᱚᱠᱷᱚᱱ ᱤᱭᱟᱹᱜ-ᱟ ᱫᱟ-ᱟᱜ ᱛᱚᱠᱷᱚᱱ ᱤᱱᱟᱹ ᱯᱚᱨᱮ ᱡᱚᱢ ᱵᱤᱱ ᱚᱱᱟ ᱥᱤᱡᱤᱱ ᱠᱟᱱᱟ ᱟᱨᱠᱤ᱾ ᱩᱱ ᱥᱩᱚᱢᱚᱭ ᱟᱹᱰᱤ ᱪᱚᱨᱚᱠ ᱵᱩᱡᱷᱟᱹᱜ-ᱟ᱾
ᱮᱸ ᱱᱮᱛᱟᱨ ᱫᱚ ᱟᱫᱚ ᱦᱟᱴ ᱠᱚᱨᱮ ᱦᱚᱸ ᱧᱟᱢ ᱧᱟᱢ ᱫᱚ ᱧᱟᱢᱚᱜ ᱠᱟᱱ ᱜᱮᱭᱟ᱾
ᱦᱳᱭ ᱧᱟᱢᱚᱜ ᱠᱟᱱᱟ ᱱᱮᱛᱟᱨ ᱫᱚ᱾
ᱦᱮᱸ, ᱟᱨ ᱟᱨ ᱢᱤᱫᱴᱟᱝ ᱚᱱᱮ ᱥᱟᱹᱨᱩ ᱞᱮᱠᱟ ᱱᱟᱜ ᱢᱮᱱᱟᱜ-ᱟ ᱚᱱᱟ ᱫᱚ ᱪᱮᱫ ᱠᱚ ᱞᱟᱹᱭᱟ?
ᱥᱟᱹᱨᱩ ᱞᱮᱠᱟ ᱱᱟᱜ ᱯᱮᱸᱰᱮ ᱯᱮᱸᱰᱮ ᱯᱮᱸᱰᱮ᱾
ᱯᱮᱸᱰᱮ ᱫᱚ ᱵᱟᱝ ᱚᱸ ᱚᱱᱟ ᱦᱚᱸ ᱥᱟᱨᱚ ᱥᱟᱹᱨᱩ ᱞᱮᱠᱟ ᱜᱮ ᱫᱟᱨᱮᱜ-ᱟ᱾ ᱚᱱᱟ ᱚᱱᱟ ᱫᱚ ᱚᱱᱟ ᱦᱮᱸ ᱚᱱᱟ ᱫᱚ ᱠᱤᱱᱛᱩ ᱵᱟᱵᱟᱜ-ᱟ ᱠᱟᱹᱴᱤᱡ᱾
ᱢᱟᱱᱮ ᱚᱱᱠᱟ ᱱᱟᱜ ᱜᱮᱛᱚ ᱢᱤᱫᱴᱟᱝ ᱢᱮᱱᱟᱜ ᱟᱠᱟᱫᱟ ᱯᱮᱸᱰᱮ, ᱯᱮᱸᱰᱮ ᱫᱚᱵᱤᱱ ᱟᱸᱡᱚᱢ ᱠᱟᱫ ᱜᱮᱭᱟ? ᱚᱱᱟ ᱫᱚ ᱟᱹᱰᱤ ᱢᱟᱨᱟᱝ ᱟᱹᱰᱤ ᱢᱟᱨᱟᱝ ᱦᱟᱸᱜ ᱫᱟ-ᱟ ᱚᱛ ᱵᱷᱤᱛᱤᱨ ᱨᱮ ᱟᱹᱰᱤ ᱟᱹᱰᱤ ᱢᱟᱨᱟᱝ ᱢᱟᱱᱮ ᱢᱤᱫᱴᱮᱱ ᱠᱷᱟᱸᱱᱴᱟᱲ᱾ ᱟᱪᱪᱷᱟ,
ᱚᱱᱟ ᱫᱚᱞᱤᱧ ᱧᱮᱞ ᱠᱟᱫᱟ᱾ ᱟᱨ ᱟᱹᱞᱤᱧ ᱡᱟᱦᱟᱸ ᱞᱤᱧ ᱞᱟᱹᱭ ᱮᱫ-ᱟ ᱚᱱᱟ ᱫᱚ ᱚᱱᱮ ᱥᱟᱹᱨᱩ ᱞᱮᱠᱟ ᱜᱮ ᱟᱨᱠᱤ᱾ ᱥᱟᱹᱨᱩ ᱞᱮᱠᱟ ᱜᱮ ᱫᱟᱨᱮᱜ-ᱟ᱾ ᱚᱱᱮ ᱱᱤᱭᱟᱹ ᱫᱤᱠᱳ ᱛᱮᱫᱚ ᱠᱚ ᱞᱟᱹᱭ ᱫᱚ ᱚᱱᱮ ᱠᱚᱪᱩ ᱥᱮ ᱪᱮᱫ ᱠᱚ ᱞᱟᱹᱭᱟ?
ᱟᱪᱪᱷᱟ,
ᱦᱮᱸ ᱚᱱᱟ ᱚᱱᱟ ᱚᱱᱟ ᱦᱚᱸ ᱠᱚ ᱡᱚᱢ ᱜᱮᱭᱟ ᱟᱫᱚ ᱚᱱᱟ ᱫᱚ ᱟᱨ ᱠᱟᱹᱴᱤᱡ ᱟᱨᱠᱤ ᱵᱟᱵᱟᱜ-ᱟ ᱚᱱᱟ ᱫᱚ, ᱱᱟᱰᱨᱤ ᱠᱚ᱾
ᱩᱸ
ᱚᱱᱟ ᱚᱱᱟ ᱨᱮᱱᱟᱜ ᱚᱱᱮ ᱫᱟᱨᱮ ᱡᱟᱦᱟᱸ ᱢᱮᱱᱟᱜ-ᱟ᱾ ᱚᱱᱟ ᱫᱟᱨᱮ ᱠᱚ ᱜᱮᱜ ᱟᱹᱜᱩᱭ ᱛᱮ ᱟᱞᱮ ᱥᱮᱫ ᱫᱚ ᱟᱫᱚ ᱚᱱᱟ ᱟᱢᱲᱟ ᱢᱮᱥᱟ ᱠᱟᱛᱮ ᱠᱚ ᱩᱛᱩᱭ ᱜᱮᱭᱟ, ᱚᱱᱟ ᱦᱚᱸ ᱢᱚᱴᱟᱢᱩᱴᱤ ᱵᱷᱟᱜᱮ ᱜᱮ ᱵᱩᱡᱷᱟᱹᱜ-ᱟ᱾ ᱟᱢᱲᱟ ᱢᱮᱥᱟᱛᱮ ᱩᱛᱩ ᱞᱮᱠᱷᱟᱱ ᱠᱟᱹᱴᱤᱡ ᱡᱚᱡᱚ ᱡᱚᱡᱚ ᱵᱩᱡᱷᱟᱹᱜ-ᱟ ᱟᱫᱚ ᱟ ᱩᱸ᱾ ᱟᱫᱚ ᱩᱱᱟᱹᱜ ᱫᱚ ᱵᱟᱝ ᱵᱟᱵᱟ-ᱟᱜ᱾ ᱱᱟᱹᱰᱨᱤ ᱟᱫᱚ ᱚᱱᱟ ᱦᱚᱸ ᱵᱷᱟᱜᱤ ᱜᱮ ᱵᱩᱡᱷᱟᱹᱜ-ᱟ ᱡᱚᱢ ᱵᱟᱲᱟ ᱠᱟᱫᱟ ᱵᱤᱱ ᱡᱟᱦᱟᱸ
ᱦᱟᱸ ᱡᱚᱢ ᱵᱟᱲᱟ ᱠᱟᱜ ᱜᱮᱞᱤᱧ ᱚᱱᱟ ᱤᱭᱟᱹ ᱪᱮᱫ ᱠᱚ ᱞᱟᱹᱭᱟ
ᱚᱱᱟ ᱰᱟᱹᱱᱴᱤᱜ ᱛᱮᱜ᱾
ᱦᱳᱭ ᱥᱟᱹᱨᱩ ᱦᱚᱸᱠᱚ ᱡᱚᱢ ᱜᱮᱭᱟ ᱜᱚᱝᱠᱮ, ᱥᱟᱹᱨᱩ ᱤᱭᱟᱹ ᱦᱚᱸ ᱚᱱᱟ ᱰᱟᱱᱴᱤᱡ ᱛᱮᱫ ᱠᱚ ᱡᱚᱢ ᱜᱮᱭᱟ ᱟᱨ ᱯᱮᱰᱮ ᱠᱚᱦᱚᱸ ᱠᱚ ᱡᱚᱢ ᱜᱮᱭᱟ ᱦᱳᱭ ᱛᱚ ᱡᱟᱭᱦᱳᱠ ᱤᱱᱠᱟᱹ ᱞᱤᱧ ᱢᱚᱱᱮᱭᱮᱫᱟ᱾ ᱢᱟᱱᱮ ᱟᱞᱮ ᱫᱚ ᱦᱟᱸᱜ ᱟᱹᱨᱤᱞᱮ ᱡᱚᱢ ᱜᱮᱭᱟ ᱠᱤᱱᱛᱩ ᱥᱟᱹᱨᱩ ᱠᱚᱫᱚᱞᱮ ᱡᱚᱢ ᱠᱟᱜ ᱜᱮᱭᱟ᱾ ᱡᱚᱡᱚ ᱥᱟᱞᱟᱜ ᱮ ᱟᱹᱰᱤ ᱡᱩᱛᱩᱜ-ᱟ ᱡᱚᱡᱚ, ᱟᱢᱲᱟ, ᱢᱟᱱᱮ ᱴᱚᱠ ᱡᱤᱱᱤᱥ ᱥᱟᱞᱟᱜ ᱟᱹᱰᱤ ᱡᱳᱨ ᱥᱚᱲᱚᱢ ᱟᱹᱰᱤ ᱥᱤᱵᱤᱞ ᱵᱩᱡᱷᱟᱹᱜᱼᱟ
ᱦᱮᱸ ᱦᱮᱸ ᱟᱫᱚ ᱮᱸ ᱚᱱᱮ ᱯᱮᱰᱮ ᱯᱮᱰᱮ ᱠᱚᱫᱚ ᱟᱯᱮ ᱪᱮᱫ ᱞᱮᱠᱟ ᱠᱟᱛᱮᱫ ᱯᱮ ᱡᱚᱢᱟ? ᱮᱢᱱᱤ ᱛᱮᱠᱮ ᱥᱤᱯᱤ ᱦᱮᱸ?
ᱮᱸ ᱥᱤᱯᱤ ᱫᱚ ᱵᱟᱝ ᱜᱚᱝᱠᱮ ᱢᱟᱱᱮ ᱟᱞᱩ ᱞᱮᱠᱟ ᱜᱮ ᱚᱱᱟ ᱫᱚ ᱜᱮᱫ ᱛᱤᱠᱤ ᱠᱟᱛᱮᱫ ᱟᱞᱩ ᱞᱮᱠᱟᱜᱮ ᱡᱮᱞ ᱩᱛᱩᱭᱟᱠᱚ᱾
ᱦᱚᱸ ᱛᱚ ᱩᱛᱩ ᱠᱟᱛᱮ ᱯᱮ ᱡᱚᱢᱟ᱾
ᱦᱮᱸ,
ᱦᱚᱸ, ᱟᱫᱚ ᱮᱠᱷᱮᱱ ᱮᱠᱷᱮᱱ ᱮᱠᱷᱮᱱ ᱯᱮᱸᱰᱮ ᱜᱮ ᱥᱮ ᱟᱨᱚ
ᱮᱸ ᱢᱮᱥᱟ ᱠᱟᱛᱮᱜ ᱟᱞᱩ ᱥᱟᱞᱟᱜ ᱟᱞᱩ ᱥᱟᱞᱟᱜ ᱠᱚᱦᱚᱸ ᱡᱩᱛᱩᱜ ᱜᱮᱭᱟ᱾
ᱦᱮᱸ ᱦᱮᱸ᱾
ᱟᱹᱞᱩ ᱥᱟᱞᱟᱜ ᱦᱩᱭ ᱮᱱᱟ ᱡᱤᱞ ᱠᱚ ᱥᱟᱞᱟᱜ ᱦᱚᱸᱠᱚ ᱢᱮᱥᱟᱭ ᱜᱮᱭᱟ ᱠᱚ᱾ ᱢᱟᱱᱮ ᱟᱞᱩ ᱞᱮᱠᱟᱱ ᱡᱤᱱᱤᱥ ᱜᱮᱥᱮ ᱚᱱᱟ ᱦᱚᱸ,
ᱦᱩᱸ, ᱟᱨ ᱚᱱᱮ ᱦᱮᱸ ᱯᱮᱸᱰᱮ ᱞᱮᱠᱟᱱᱟᱜ ᱜᱮ ᱟᱨ ᱢᱤᱫᱴᱟᱝ ᱧᱟᱢᱚᱜ-ᱟ ᱚᱱᱟ ᱚᱱᱟ ᱫᱚᱵᱤᱱ ᱡᱚᱢ ᱠᱟᱫᱟ ᱥᱮ ᱵᱟᱝ ᱚᱱᱟ ᱡᱟᱦᱟᱸ ᱢᱟᱫᱽᱨᱟᱥᱤ ᱯᱮᱸᱰᱮ ᱠᱚ ᱞᱟᱹᱭᱟ ᱚᱱᱟ
ᱯᱮᱸᱰᱮ ᱞᱮᱠᱟᱜᱮ ᱢᱟᱱᱮ ᱚᱱᱟ ᱫᱟᱜ ᱫᱟᱜ ᱜᱮᱭᱟ ᱜᱚᱝᱠᱮ᱾
ᱦᱮᱸ ᱚᱱᱟ ᱦᱚᱸ ᱫᱟᱜ ᱜᱮᱭᱟ ᱚᱱᱟ ᱦᱚᱸ ᱮᱠᱫᱚᱢ ᱯᱮᱸᱰᱮ ᱞᱮᱠᱟᱜᱮ ᱫᱟᱨᱮ ᱫᱟᱨᱮ ᱫᱚ ᱚᱱᱟ ᱫᱚ ᱛᱚ ᱯᱮᱸᱰᱮ ᱡᱮᱢᱚᱱ ᱠᱟᱹᱴᱤᱡ ᱵᱟᱵᱟ ᱵᱟᱵᱟᱜ ᱧᱚᱜᱚᱜᱼᱟ ᱵᱟᱵᱟᱜᱼᱟ ᱯᱮᱸᱰᱮ ᱫᱚ ᱠᱤᱱᱛᱩ ᱚᱱᱟ ᱫᱚ ᱵᱟᱝ ᱵᱟᱵᱟᱜ-ᱟ᱾
ᱟᱪᱪᱷᱟ, ᱚᱱᱟ ᱫᱚ ᱦᱟᱸᱜ ᱵᱟᱝ ᱫᱚ ᱢᱮᱱᱟᱜ ᱫᱚ ᱢᱮᱱᱟᱜ ᱜᱮᱭᱟ ᱦᱳᱭᱛᱚ ᱟᱫᱚ ᱟᱹᱞᱤᱧ ᱫᱚ ᱦᱟᱸᱜ ᱵᱟᱹᱞᱤᱧ ᱧᱮᱞ ᱜᱚᱫ ᱟᱠᱟᱫ ᱚᱱᱟ ᱫᱚ᱾
ᱦᱮᱸ ᱚᱱᱟ ᱚᱱᱟ ᱦᱚᱸ ᱜᱚᱢᱠᱮ ᱚᱱᱟ ᱦᱚᱸ ᱚᱱᱠᱟ ᱡᱤᱞ ᱥᱟᱞᱟᱜ ᱜᱮᱠᱚ ᱡᱤᱞ ᱥᱟᱞᱟᱜ ᱠᱚ ᱢᱮᱥᱟ ᱵᱟᱲᱟᱭ ᱜᱮᱭᱟ ᱩᱛᱩᱭ ᱜᱮᱭᱟ ᱠᱚ ᱡᱤᱞ ᱥᱟᱞᱟᱜ ᱤᱭᱟᱹ ᱠᱟᱛᱮ ᱢᱮᱥᱟ ᱠᱟᱛᱮ᱾ ᱚᱱᱟᱦᱚᱸ ᱢᱳᱴᱟᱢᱩᱴᱤ ᱵᱷᱟᱜᱮ ᱜᱮ ᱵᱩᱡᱷᱟᱹᱜᱼᱟ᱾
ᱟᱪᱪᱷᱟ᱾
ᱦᱮᱸ, ᱚᱱᱟ ᱦᱚᱸ ᱨᱚᱦᱚᱭ ᱠᱟᱫᱟᱞᱮ ᱚᱱᱟ ᱦᱚᱸ ᱢᱮᱱᱟᱜ ᱛᱟᱞᱮᱭᱟ᱾ ᱚᱱᱟ ᱫᱚ ᱯᱮᱸᱰᱮ ᱠᱷᱚᱱᱟᱜ ᱦᱚᱸ ᱟᱨ ᱟᱨᱚ ᱟᱨᱚ ᱢᱟᱨᱟᱝᱚᱜᱼᱟ ᱚᱱᱟ ᱫᱚ᱾
ᱟᱪᱪᱷᱟ,
ᱦᱮᱸ, ᱟᱨ ᱩᱸ ᱱᱚᱜ-ᱚᱭ ᱪᱟᱥ ᱠᱚ ᱱᱤᱭᱟᱹ ᱫᱷᱟᱣ ᱤᱭᱟᱹ ᱠᱟᱛᱮᱜ ᱟᱫᱚ ᱠᱟᱞᱞᱟ ᱠᱚᱯᱮ ᱨᱚᱦᱚᱭ ᱜᱮᱭᱟ ᱨᱚᱦᱚᱭ ᱟᱥᱮ ᱨᱚᱦᱚᱭᱟᱯᱮ ᱥᱮ ᱵᱟᱝ?
ᱦᱚᱸ ᱚᱱᱛᱮ ᱨᱮ ᱠᱟᱨᱞᱟ ᱠᱚᱦᱚᱸ ᱢᱮᱱᱟᱜ ᱠᱟᱜ ᱜᱮᱭᱟ ᱮᱸ
ᱦᱮᱸ,
ᱠᱟᱞᱞᱟ ᱦᱩᱭᱮᱱ ᱯᱚᱴᱚᱞ ᱦᱩᱭᱮᱱ ᱡᱟᱜᱮ ᱮᱸᱜ ᱡᱟᱜᱮ ᱦᱟᱸᱜ ᱟᱱᱟᱡᱽ ᱢᱮᱱᱟᱜ ᱟᱠᱟᱫ ᱡᱚᱛᱚ ᱱᱚᱣᱟ ᱟᱹᱛᱩ ᱨᱮᱜᱮ ᱧᱟᱢᱚᱜ-ᱟ ᱡᱷᱚ ᱛᱚ ᱢᱟᱱᱮ ᱟᱹᱛᱩ ᱨᱮ ᱵᱮᱵᱽᱥᱟᱭᱤ ᱠᱚ ᱢᱮᱱᱟᱜ ᱠᱟᱜ ᱠᱚᱣᱟ ᱛᱚ,
ᱦᱮᱸ ᱦᱮᱸ,
ᱰᱮᱞᱤ ᱜᱮ ᱦᱟᱴ ᱨᱮᱠᱚ ᱤᱫᱤᱭᱟᱠᱚ ᱟᱨ ᱱᱚᱰᱮ ᱜᱮ ᱟᱹᱛᱩ ᱨᱮ ᱟᱵᱤᱱ ᱡᱩᱫᱤ ᱵᱤᱱ ᱠᱷᱚᱡᱟ ᱟᱹᱛᱩ ᱨᱮᱜᱮ ᱠᱚ ᱮᱢᱟᱣ ᱵᱤᱱᱟ᱾
ᱦᱮᱸ ᱟᱫᱚ ᱜᱚᱝᱠᱮ ᱤᱭᱟᱹ ᱚᱱᱟ ᱵᱮᱵᱽᱥᱟ ᱱᱤᱭᱟᱹ ᱵᱤᱱ ᱵᱷᱟᱹᱵᱤ ᱵᱟᱲᱟ ᱠᱟᱫᱟ ᱥᱮ ᱵᱟᱝ ᱡᱮ ᱡᱟᱦᱟᱸ ᱛᱤᱥ ᱡᱩᱫᱤ ᱵᱮᱵᱽᱥᱟ ᱠᱚ᱾ ᱠᱚᱨᱟᱣ ᱦᱩᱭᱩᱜ ᱛᱟᱵᱤᱱᱟ᱾ ᱚᱱᱟ ᱱᱤᱭᱟᱹ ᱠᱤᱪᱷᱩ ᱟᱭᱰᱤᱭᱟ ᱠᱚ,
ᱟᱭᱰᱤᱭᱟ ᱠᱚᱢᱟ ᱢᱮᱱᱟᱜ ᱜᱮᱭᱟ ᱚᱱᱮ ᱟᱸ ᱵᱟᱹᱫᱽ ᱡᱟᱜᱟ ᱠᱚᱦᱚᱸ ᱢᱮᱱᱟᱜ ᱟᱠᱟᱫ ᱜᱮᱭᱟ ᱡᱩᱢᱤ ᱡᱟᱭᱜᱟ ᱠᱚᱦᱚᱸ ᱟᱫᱚ ᱡᱟᱦᱟᱸ ᱛᱤᱥᱚᱜ ᱡᱩᱫᱤ ᱟᱹᱞᱤᱧ ᱞᱤᱧ ᱤᱭᱟᱹᱭ ᱠᱷᱟᱱ ᱪᱟᱥ ᱠᱷᱟᱱ ᱫᱚ ᱦᱟᱸᱜ, ᱤᱱᱠᱟᱹ ᱢᱟᱱᱮ ᱯᱟᱹᱭᱠᱟᱹᱨᱤ ᱦᱤᱥᱟᱹᱵᱽ ᱦᱟᱸᱜ ᱵᱮᱵᱽᱥᱟ ᱚᱱᱠᱟ ᱜᱮᱞᱤᱧ ᱪᱟᱥᱟ᱾
ᱟᱪᱪᱷᱟ᱾ ᱢᱟᱱᱮ ᱵᱟᱝ ᱟᱹᱞᱤᱧ ᱡᱟᱦᱟᱸ ᱞᱤᱧ ᱞᱟᱹᱭᱮᱫ-ᱟ ᱟᱨᱠᱤ ᱚᱱᱠᱟ ᱦᱟᱴ ᱦᱟᱴ, ᱮᱸ ᱤᱫᱤ ᱠᱟᱛᱮᱫ ᱚᱱᱠᱟ ᱟᱠᱷᱨᱤᱧ᱾
ᱦᱟᱴ ᱦᱟᱴ ᱤᱫᱤ ᱠᱟᱛᱮᱜ ᱟᱹᱠᱷᱨᱤᱧ ᱮᱸᱜ ᱚᱝᱠᱟ ᱦᱚᱸ ᱜᱟᱱᱚᱜ ᱜᱮᱭᱟ ᱱᱚᱜ-ᱚᱭ, ᱦᱮᱸ ᱟᱞᱮ ᱟᱛᱩ ᱨᱮᱱ ᱯᱨᱟᱭ ᱦᱚᱲ ᱜᱮ ᱢᱮᱱᱟᱜ ᱠᱚᱣᱟ᱾ ᱡᱷᱚᱛᱚ ᱜᱮ ᱢᱟᱱᱮ ᱪᱟᱭ ᱠᱚ ᱪᱟᱥ ᱫᱚᱠᱚ ᱡᱷᱚᱛᱚ ᱜᱮ ᱢᱟᱱᱮ ᱦᱟᱴ ᱦᱟᱴ ᱜᱮᱠᱚ ᱤᱫᱤᱭ ᱫᱟᱠᱚ᱾ ᱱᱚᱣᱟ ᱟᱞᱮ ᱥᱩᱨ ᱠᱚᱨᱮ ᱦᱟᱴ ᱠᱚᱫᱚ ᱩᱱᱟᱹᱜ ᱵᱟᱠᱚ ᱤᱫᱤᱭᱟ ᱢᱟᱱᱮ ᱮ ᱥᱟᱺᱜᱤᱧ ᱥᱟᱺᱜᱤᱧ ᱦᱟᱴ